ᱦᱮᱞᱳ
ᱦᱟᱸ ᱡᱚᱦᱟᱨ ᱜᱮ,
ᱦᱮᱸ ᱡᱚᱦᱟᱨ ᱪᱮᱫ ᱞᱮᱠᱟ ᱢᱮᱱᱟᱜ ᱢᱮᱭᱟ,
ᱦᱚᱸ ᱱᱟᱯᱟᱭ ᱜᱮ ᱦᱟᱸᱜ ᱟᱢ
ᱤᱧ ᱦᱚᱸ ᱱᱟᱯᱟᱭ ᱜᱮ ᱱᱤᱛ ᱦᱟᱹᱵᱤᱡ ᱛᱮ ᱦᱮᱸ ᱚᱲᱟᱜ ᱠᱚᱨᱮ ᱪᱮᱫ ᱞᱮᱠᱟ ᱦᱮᱱᱟᱜ ᱠᱟᱫ ᱠᱚᱣᱟ
ᱟᱪᱪᱷ ᱱᱟᱯᱟᱭ ᱵᱟᱲᱟ ᱦᱟᱸᱛᱟᱲ ᱜᱮ ᱦᱟᱸᱜ ᱟᱯᱮ ᱪᱮᱫ ᱞᱮᱠᱟ ᱵᱟᱝ ᱚᱲᱟᱜ ᱠᱚᱥᱮᱫ
ᱚᱸᱻ ᱦᱮᱸ ᱢᱚᱸᱡᱽ ᱜᱮ, ᱤᱧ ᱫᱚ ᱦᱟᱸᱜ ᱤᱭᱟᱹ ᱠᱷᱚᱱᱟᱜ ᱡᱟᱸᱦᱟ ᱫᱚ ᱢᱩᱨᱥᱤᱫᱟᱵᱟᱫᱽ ᱡᱮᱞᱟ ᱠᱷᱚᱱᱟᱜ ᱦᱟᱸᱜ
ᱢᱩᱨᱥᱤᱫᱟᱵᱟᱫᱽ ᱫᱚ ᱣᱮᱥᱴ ᱵᱮᱝᱜᱚᱞ
ᱤᱭᱟᱹ ᱮᱸ ᱯᱚᱪᱷ ᱯᱚᱪᱷᱤᱢ ᱵᱚᱝᱜᱚ ᱯᱚᱱᱚᱛ ᱦᱮᱸ
ᱟᱪᱪᱷᱟ ᱟᱪᱷᱟ ᱟᱪᱷᱟ ᱢᱩᱨᱥᱤᱫᱟᱵᱟᱫᱽ ᱤᱧ ᱫᱚ ᱟᱥᱟᱢ ᱠᱷᱚᱱᱟᱜ ᱦᱟᱸᱜ ᱟᱥᱟᱢ ᱚᱸᱻ ᱠᱳᱠᱨᱟᱡᱷᱟᱨ ᱰᱤᱥᱴᱤᱠ ᱡᱤᱞᱟ
ᱦᱚᱸ ᱟᱪᱪᱷᱟ ᱟᱪᱪᱷᱟ ᱦᱮᱸ ᱛᱟᱦᱚᱞᱮ ᱫᱟᱜ ᱠᱚ ᱫᱟᱜ ᱞᱮᱫᱟᱭ ᱥᱮ ᱵᱟᱝ ᱛᱤᱦᱤᱧ ᱟᱯᱮᱥᱮᱱ ᱫᱚ
ᱟᱸ ᱛᱤᱦᱤᱧ ᱫᱚ ᱵᱟᱭ ᱫᱟᱜ ᱟᱠᱟᱫᱟ ᱟᱞᱮ ᱥᱮᱫ ᱟᱹᱰᱤ ᱫᱟᱜ ᱞᱮᱠᱟ ᱵᱟᱹᱧ ᱫᱤᱥᱟᱹᱭᱮᱫ-ᱟ ᱟᱨ ᱫᱟᱜ ᱟᱠᱟ ᱨᱮᱦᱚᱸ ᱛᱷᱚᱲᱟ ᱧᱚᱜ ᱮ ᱫᱟᱜ ᱟᱠᱟᱫ ᱥᱮᱪᱮᱫ
ᱦᱮᱸ
ᱵᱟᱹᱧ ᱫᱤᱥᱟᱹᱭᱮᱫ ᱠᱟᱱᱟ, ᱟᱯᱮ ᱚᱱᱛᱮ ᱪᱮᱫ ᱞᱮᱠᱟ
ᱦᱩᱸ
ᱟᱯᱮ ᱯᱮᱥᱮᱫ ᱫᱟᱜ ᱠᱮᱫᱟᱭ
ᱛᱟᱨᱟ ᱫᱤᱱ ᱢᱟᱱᱮ ᱫᱟᱜ ᱮᱫᱟ ᱥᱮᱛᱟᱜ ᱠᱷᱚᱱᱟᱜ ᱦᱮᱸ ᱥᱮᱛᱟᱜ ᱠᱷᱚᱱᱟᱜ ᱮ ᱫᱟᱜ ᱠᱮᱫᱟ ᱛᱮᱦᱮᱧ ᱫᱚ
ᱚᱸᱻ ᱱᱤᱛᱚᱜ ᱫᱚ ᱵᱟᱭ ᱫᱟᱜ ᱟᱠᱟᱫ-ᱟ, ᱛᱤᱦᱤᱧ ᱫᱚ ᱛᱚ ᱦᱚᱞᱟ ᱫᱟᱜ ᱢᱟᱪᱷᱟ ᱞᱮᱫᱟ ᱡᱟᱹᱱᱤᱡ ᱟᱫᱚ ᱦᱚᱞᱟ ᱦᱚᱸ ᱫᱟᱜ ᱠᱮᱜ ᱟᱭ ᱟᱫᱚ ᱤᱧ ᱵᱟᱹᱧ ᱛᱟᱸᱦᱮ ᱞᱮᱱᱟ ᱚᱲᱟᱜ ᱨᱮ ᱮᱴᱟᱜ ᱡᱟᱭᱜᱟᱧ ᱪᱟᱞᱟᱣ ᱞᱮᱱᱟ ᱚᱱᱟ ᱱᱟᱠᱷᱟ ᱫᱚ ᱵᱟᱭ ᱫᱟᱜ ᱞᱮᱫᱟ ᱛᱚ ᱱᱚᱣᱟ ᱱᱟᱠᱷᱟᱛᱮᱭ ᱫᱟᱜ ᱞᱮᱜ
ᱟᱸ ᱟᱪᱪᱷᱟ ᱟᱪᱪᱷᱟ
ᱛᱮ
ᱦᱩᱸ ᱡᱚᱢ ᱧᱩ ᱫᱚ ᱟᱹᱣᱨᱤ ᱦᱩᱭᱩᱜ-ᱟ᱾ ᱤᱥᱤᱱ ᱠᱚᱫᱚ ᱦᱩᱭ ᱠᱟᱱᱟ ᱟᱫᱚ ᱡᱚᱢ ᱛᱮᱫ ᱜᱮ ᱦᱟᱸᱜ ᱯᱚᱨᱮ ᱦᱟᱸᱜ ᱡᱚᱢ ᱦᱩᱭᱩᱜ-ᱟ᱾
ᱦᱮᱸ ᱦᱮᱸ,
ᱟᱯᱮ ᱠᱚᱫᱚ ᱡᱚᱢ ᱠᱮᱫᱟ ᱯᱮ ᱥᱮ ᱵᱟᱝ
ᱟᱹᱣᱨᱤᱭᱟᱜ-ᱟ ᱟᱞᱮ ᱦᱚᱸ ᱟᱹᱣᱨᱤᱭᱟᱜ-ᱟ ᱚᱲᱟᱜ ᱠᱷᱚᱡ ᱫᱚ ᱵᱟᱨᱦᱮ ᱚᱲᱟᱜ ᱠᱷᱚᱱ ᱫᱚ ᱵᱟᱨᱦᱮ ᱮᱭᱟ ᱩᱰᱩᱠ ᱦᱩᱭ ᱟᱠᱟᱱᱟ᱾ ᱚᱲᱟᱜ ᱨᱮ ᱚᱝᱠᱟ ᱦᱚᱨᱚᱭ ᱜᱤᱫᱽᱨᱟᱹ ᱠᱚ ᱢᱮᱱᱟᱜ ᱠᱚᱣᱟ ᱢᱳᱵᱟᱭᱤᱞ ᱠᱚᱫᱚ ᱦᱟᱜ ᱧᱮᱞ ᱟ. ᱧ
ᱦᱩᱸ ᱩᱸ
ᱟᱫᱚ ᱰᱟᱦᱟᱨ ᱥᱮᱫ ᱠᱷᱚᱱ ᱵᱚᱞᱮ ᱯᱟᱞᱟᱣᱟ
ᱟᱨ ᱤᱭᱟᱹ ᱟᱥᱟᱢ ᱨᱮ ᱦᱟᱸᱜ ᱟ ᱡᱟᱦᱟᱸ ᱞᱮᱠᱟ ᱟᱸᱡᱚᱢᱚᱜ ᱠᱟᱱ ᱛᱟᱦᱮᱱᱟ ᱜᱷᱚᱴᱚᱱᱟ ᱦᱚᱸ ᱥᱟᱱᱛᱟᱲ ᱠᱚ ᱪᱮᱛᱟᱱ ᱨᱮ ᱟᱫᱚ ᱱᱤᱛᱚᱜ ᱫᱚ ᱴᱷᱤᱠ ᱴᱷᱟᱠ ᱜᱮᱭᱟ ᱛᱚ ᱢᱟᱱᱮ
ᱦᱮᱸ ᱵᱟᱛᱟᱣᱟᱭ ᱵᱚᱨᱛᱚᱢᱟᱱ ᱱᱤᱛ ᱫᱷᱟᱹᱵᱤᱡ ᱫᱚ ᱞᱟᱦᱟ ᱪᱮᱫ ᱪᱚᱝ ᱦᱩᱭᱱᱟᱭ ᱦᱩᱭᱱᱟᱭ ᱤᱱᱟᱹ ᱠᱷᱟᱱ ᱫᱚ ᱱᱚᱨᱢᱟᱞ ᱨᱮ ᱦᱮᱡ ᱠᱟᱱᱟ ᱡᱟᱦᱟᱱᱟᱜ ᱚᱱᱠᱟ ᱱᱤᱛᱚᱜ ᱫᱚ ᱡᱟᱛᱤ ᱜᱚᱛᱚ ᱡᱟᱦᱟᱱᱟᱜ ᱚᱱᱠᱟᱱᱟᱜ ᱫᱚ ᱵᱟᱝ ᱵᱟᱝ ᱦᱩᱭ ᱠᱟᱱᱟ ᱞᱟᱦᱟ ᱟᱥᱟᱢ ᱨᱮ ᱢᱤᱫ ᱫᱷᱚᱢ ᱵᱟᱝ ᱦᱩᱭ ᱞᱮᱱᱟ ᱚᱸᱰᱮ ᱩᱱᱤᱥᱴᱤ ᱩᱱᱤᱥᱴᱤ ᱜᱟᱱ ᱟᱴᱷᱚᱨᱚ ᱩᱱᱤᱥᱴᱤ ᱜᱟᱱ ᱚᱲᱟᱜ ᱵᱟᱠᱚ ᱡᱮᱨᱮᱫ ᱞᱮᱜ-ᱟ
ᱦᱳᱭ ᱦᱳᱭ ᱦᱳᱭ ᱨᱟᱯᱟᱜ ᱞᱮᱫ ᱫᱚᱠᱚ
ᱦᱚᱭ ᱟᱞᱮ ᱚᱸᱰᱮ ᱟᱞᱮ ᱴᱷᱮᱱ ᱜᱮ ᱚᱱᱟ ᱫᱚ ᱦᱩᱭ ᱞᱮᱱᱟ
ᱚᱱᱟ ᱫᱚ ᱟᱯᱮ ᱟᱛᱩ ᱨᱮ
ᱵᱟ ᱵᱟ ᱢᱟᱱᱮ ᱢᱤᱫ ᱟᱹᱛᱩ ᱨᱮᱭᱟᱜ ᱚᱱᱟ ᱫᱚ ᱱᱚᱥᱴᱚ ᱫᱚ ᱦᱩᱭ ᱞᱮᱱᱟ ᱟᱞᱮ ᱫᱚ ᱚᱱᱟ ᱟᱲᱮ ᱟᱹᱛᱩ ᱠᱟᱱᱟᱞᱮ ᱚᱱᱟ ᱥᱩᱨ ᱜᱮᱭᱟᱞᱮ ᱮᱱᱛᱮ
ᱟᱪᱪᱷᱟ ᱟᱪᱪᱷᱟ ᱚᱸ ᱢᱟᱱᱮ ᱤᱭᱟᱹ ᱦᱮᱸ ᱢᱚᱵᱟᱭᱤᱞ
ᱮᱴᱟᱜ ᱰᱤᱯᱷᱟᱨᱮᱱᱥ ᱠᱟᱱᱟᱞᱮ
ᱩ ᱟᱫᱚ ᱢᱳᱵᱟᱭᱤᱞ ᱠᱚᱨᱮ ᱜᱮ ᱧᱮᱞ ᱵᱟᱲᱟ ᱦᱩᱭ ᱞᱮᱱᱟ ᱟᱫᱚ ᱡᱮ ᱫᱚ ᱢᱟᱱᱮ ᱥᱤᱠᱷᱟ ᱪᱮᱫ ᱢᱟᱱᱮ ᱵᱮᱯᱟᱨᱴᱟᱜ ᱟᱥᱚᱞ ᱠᱟᱨᱚᱱ ᱫᱚ ᱪᱮᱫ ᱛᱟᱦᱮᱸ ᱠᱟᱱᱟ ᱚᱸᱰᱮ ᱫᱚ ᱢᱟᱱᱮ ᱪᱮᱫ ᱠᱷᱟᱹᱛᱤᱨ ᱛᱮ ᱞᱟᱹᱲᱦᱟᱹᱭ ᱫᱚ
ᱚᱸᱰᱮ ᱫᱚ ᱢᱟᱱᱮ ᱱᱤᱭᱟᱹ ᱚᱠᱛᱮ ᱥᱮ ᱢᱤᱫᱴᱮᱡ ᱥᱚᱢᱚᱥᱥᱟ ᱪᱟᱞᱟᱜ ᱠᱟᱱ ᱛᱟᱦᱮᱸᱫ-ᱟ ᱥᱮ ᱪᱟᱞᱟᱜ ᱜᱮᱭᱟ ᱚᱱᱟ ᱫᱚ ᱛᱟᱦᱮᱱ ᱜᱮᱭᱟ ᱱᱤᱛ ᱦᱚᱸ ᱵᱚᱨᱛᱚᱨ ᱢᱮᱱᱟᱜ ᱜᱮᱭᱟ
ᱦᱮᱸ
ᱚᱱᱟ ᱦᱳ ᱛᱚ ᱤᱭᱟᱹ ᱪᱮᱫ ᱠᱚ ᱢᱮᱱᱟ ᱠᱩᱢᱲᱩ ᱟᱹᱰᱤ ᱨᱟᱸᱠᱟ ᱠᱚᱸ ᱫᱟᱬᱟᱱᱟ ᱟᱞᱮ ᱱᱟᱠᱷᱟ ᱰᱟᱝᱨᱟ ᱠᱚ ᱠᱩᱢᱲᱩᱭᱮᱫ ᱛᱟᱦᱮᱸ ᱠᱚᱣᱟ ᱚᱱᱠᱟᱱᱟᱜ ᱥᱚᱢᱚᱥᱥᱟ ᱛᱟᱦᱮᱱ ᱠᱟᱱ ᱛᱟᱦᱮᱱᱟ ᱪᱟᱞᱟᱜ ᱠᱟᱱ ᱛᱟᱦᱮᱱᱟ ᱛᱚ ᱩᱱ ᱚᱠᱛᱚ ᱨᱮ ᱜᱤ
ᱟᱨ ᱚᱠᱚᱭ ᱫᱚ ᱱᱤᱪᱚᱜ ᱠᱚ ᱢᱮᱛᱟ ᱟᱠᱚ ᱠᱟᱱᱟ ᱟᱱ ᱯᱟᱲ ᱵᱩᱡᱷᱟᱹᱣ ᱠᱟᱜ ᱜᱮᱭᱟᱯᱮ
ᱟᱪᱪᱷᱟ ᱦᱮᱸ ᱢᱤᱪᱚ ᱟᱸᱡᱚᱢ ᱢᱟ ᱦᱩᱭ ᱠᱟᱱᱟ ᱢᱤᱪᱚ᱾
ᱢᱤᱪᱚ ᱦᱮᱸ ᱛᱚ ᱟᱥᱟᱢ ᱨᱮᱫᱚ ᱟᱹᱰᱤ ᱫᱤᱱ ᱠᱷᱚᱱ ᱢᱤᱪᱚ ᱟᱨ ᱦᱚᱲᱟᱜ ᱫᱚ ᱪᱮᱫ ᱪᱚ ᱚᱱᱠᱟ ᱥᱩᱛᱨᱩ ᱛᱟ ᱤᱭᱟᱹ ᱢᱮᱱᱟᱜ-ᱟ ᱚᱱᱠᱟ ᱤᱭᱟᱹ ᱠᱷᱟ. ᱛᱤ ᱛᱮ ᱚᱱᱠᱟ ᱜᱟ ᱢᱟᱱᱮ ᱜᱟᱛᱮ ᱫᱚ ᱜᱟᱛᱮ ᱜᱮ
ᱚᱸ
ᱦᱚᱸ ᱢᱟᱱᱮ ᱵᱷᱤᱛᱤᱨ ᱨᱮ ᱪᱮᱫ ᱪᱚ ᱥᱚᱛᱨᱩ ᱚᱱᱠᱟᱱᱟᱜ ᱤᱭᱟᱹ ᱢᱮᱱᱟᱜ-ᱟ ᱛᱚ ᱤᱱ ᱦᱤᱞᱟᱹᱜ ᱫᱚ
ᱚᱸ ᱟᱪᱪᱷᱟ ᱢᱟᱱᱮ ᱵᱮᱯᱟᱨ ᱴᱟᱜ ᱤᱧ ᱵᱩᱡ ᱠᱮᱫᱟ ᱦᱮᱸ ᱢᱟᱱᱮ ᱦᱟᱞᱠᱟ ᱦᱟᱞᱠᱟ ᱦᱮᱸ ᱚᱱᱠᱟ ᱜᱮ ᱧᱮᱞ ᱦᱩᱭ ᱞᱮᱱᱟ ᱦᱮᱸ ᱦᱮᱸ
ᱦᱮᱸ ᱛᱚ ᱩᱱ ᱦᱤᱞᱳᱜ ᱚᱠᱟ ᱦᱤᱞᱳᱜ ᱚᱱᱟ ᱜᱷᱚᱴᱚᱱᱟ ᱜᱷᱚᱴᱟᱣᱱᱟ, ᱩᱱ ᱦᱤᱞᱳᱜ ᱫᱚ ᱥᱟᱠᱨᱟᱛ ᱫᱤᱱ ᱛᱟᱦᱮᱸ ᱞᱮᱱᱟ ᱱᱚᱛᱮ ᱫᱚ,
ᱦᱮᱸ
ᱟᱸᱡᱚᱢ ᱫᱟᱢ, ᱟᱸᱡᱚᱢᱮᱫ ᱠᱟᱱᱟ ᱦᱮᱸ ᱥᱟᱠᱨᱟᱛ ᱛᱟᱦᱮᱸ ᱞᱮᱱᱟ ᱛᱚᱵᱮ, ᱥᱟᱠᱨᱟᱛ ᱠᱷᱚᱱ ᱨᱩᱣᱟᱹᱲ ᱠᱟᱛᱮᱜ ᱠᱚᱲᱟ ᱠᱚᱫᱚ ᱟᱻ ᱚᱱᱠᱟ ᱧᱟᱦᱟᱢ ᱧᱩᱦᱩᱢ ᱚᱠᱛᱮ ᱵᱟᱲᱜᱮ ᱥᱮᱫ ᱨᱮᱜᱮ ᱾ ᱡᱤᱞᱠᱩ ᱪᱮᱫ ᱠᱚᱪᱚ ᱠᱚ ᱟᱹᱜᱩᱭᱟ ᱮᱚᱱᱛ ᱨᱮᱠᱚ ᱡᱚᱢᱟᱠᱚ ᱾ ᱛᱤᱠᱤ ᱤᱭᱟᱹ ᱠᱟᱛᱮᱫ ᱤᱥᱤᱱ ᱵᱟᱥᱟᱝ ᱠᱟᱛᱮᱫ ᱠᱷᱟᱹᱡᱤ ᱠᱟᱛᱮᱫ ᱪᱮᱠᱟ ᱠᱟᱛᱮᱜ ᱠᱚ ᱡᱚᱢ ᱟᱠᱚ ᱾ ᱥᱮ ᱪᱮᱫ ᱵᱟᱝ ᱚᱱᱠᱟᱱ᱾ ᱛᱮ ᱤᱱᱟᱹ ᱯᱚᱡᱤᱥᱚᱱ ᱨᱮᱭᱟᱜ ᱜᱷᱚᱴᱚᱱᱟ ᱠᱟᱱᱟ ᱛᱚᱵᱮ ᱩᱱ ᱚᱠᱛᱮ ᱰᱟᱝᱜᱨᱟ ᱠᱤᱱ ᱠᱩᱸᱢᱵᱽᱲᱩᱭᱱᱟ ᱵᱟᱨᱭᱟ ᱵᱟᱝᱢᱟ ᱾
ᱟᱪᱪᱷᱟ ᱦᱮᱸ ᱦᱮᱸ ᱾
ᱰᱟᱝᱜᱨᱟ ᱠᱤᱱ ᱠᱩᱸᱢᱵᱽᱲᱩ ᱭᱮᱱᱟ ᱛᱚᱵᱮ ᱠᱚ ᱠᱟᱹᱢᱩᱣᱟ ᱾ ᱰᱟᱝᱜᱨᱟ ᱠᱚ ᱟᱫ ᱞᱮᱱᱠᱷᱟᱱ ᱰᱟᱝᱜᱨᱟ ᱠᱚ ᱰᱟᱝᱜᱨᱟᱭ ᱟᱫ ᱮᱱᱟ ᱥᱮ ᱠᱩᱸᱢᱵᱽᱲᱩᱭᱱᱟᱭ ᱪᱮᱫ ᱪᱚ ᱾
ᱦᱮᱸ ᱾
ᱚᱠᱟ ᱚᱱᱠᱟ ᱜᱚᱴᱟ ᱢᱤᱫ ᱜᱷᱟᱹᱲᱤᱡ ᱚᱱᱟ ᱯᱷᱚᱱ ᱠᱟᱱᱮᱠᱥᱚᱱ ᱠᱟᱱᱟ ᱵᱟᱝ ᱾
ᱦᱮᱸ ᱦᱮᱸ ᱾
ᱦᱮᱸ ᱚᱱᱛᱮ ᱦᱚᱸ ᱟᱹᱛᱩ ᱢᱮᱱᱟᱜ-ᱟ ᱢᱮᱤᱪᱩ ᱟᱹᱛᱩ ᱠᱚ ᱦᱚᱲ ᱟᱹᱛᱩ ᱠᱚ ᱪᱮᱫ ᱠᱚᱪᱚᱝ ᱚᱱᱠᱟ ᱴᱚᱞᱟ ᱢᱮᱱᱟᱜ-ᱟ ᱮᱱᱛᱮ ᱵᱤᱨ ᱱᱟᱠᱷᱟ ᱚᱱᱟ ᱫᱚ, ᱞᱮ ᱢᱮᱛᱟᱜ-ᱟ ᱟᱞᱮ ᱫᱚ ᱵᱤᱨ ᱱᱟᱠᱷᱟ ᱞᱮ ᱢᱮᱛᱟᱜ-ᱟ ᱾
ᱦᱩᱸ
ᱦᱚᱸ ᱚᱱᱟ ᱰᱟᱦᱟᱨ ᱛᱮ ᱢᱤᱫᱴᱮᱱ ᱤᱥᱠᱚᱨᱯᱤᱭᱚ ᱜᱟᱹᱰᱤ ᱦᱤᱡᱩᱜ ᱛᱟᱦᱮᱱᱟ ᱾
ᱦᱩᱸ ᱦᱩᱸ ᱾
ᱤᱱᱟᱹ ᱚᱠᱛᱮ ᱾
ᱟᱪᱪᱷᱟ ᱾
ᱛᱚ ᱩᱱᱠᱩ ᱥᱮᱸᱫᱽᱨᱟ ᱦᱚᱲ ᱢᱟ ᱚᱱᱛᱮ ᱨᱮᱜᱮ ᱠᱚ ᱛᱟᱦᱮᱸ ᱠᱟᱱᱟ ᱾
ᱦᱟᱸ ᱾
ᱛᱮ ᱩᱱ ᱥᱚᱢᱚᱭ ᱚᱱᱟ ᱜᱟᱹᱰᱤ ᱠᱚ ᱛᱤᱧ ᱨᱟ ᱠᱤᱭᱟᱹ ᱠᱮᱫᱟ ᱥᱮᱸᱜᱮᱞ ᱟᱫᱟ ᱥᱤᱠᱱᱮᱞ ᱟᱫᱟ ᱛᱤᱸᱜᱩᱭ ᱞᱟᱹᱜᱤᱫ ᱛᱮ ᱾
ᱩᱸ ᱠᱤᱱᱛᱩ ᱵᱟᱠᱚ ᱛᱤᱸᱜᱩ ᱞᱮᱫᱟ ᱾ ᱦᱩᱸ ᱾
ᱛᱩᱜ ᱞᱮᱫᱟ ᱾
ᱦᱮᱸ
ᱦᱟᱱᱛᱮ ᱧᱚᱜ ᱨᱮ ᱵᱟᱨ ᱦᱚᱲ ᱜᱟᱱ ᱩᱱᱠᱤᱱ ᱫᱚ ᱮᱥᱴᱮᱴ ᱠᱤᱱ ᱰᱨᱟᱭᱵᱟᱨ ᱫᱚᱭ ᱩᱱᱠᱤᱱ ᱫᱚᱭ ᱛᱮᱱ ᱠᱮᱫ ᱠᱤᱱᱟᱹ ᱾
ᱦᱩᱸ ᱟᱪᱪᱷᱟ ᱾
ᱠᱮᱫ ᱠᱤᱱᱟᱹ ᱩᱞᱴᱟᱣ ᱮᱱᱟ ᱵᱟᱭ ᱜᱚᱡ ᱞᱮᱱᱟ ᱩᱱᱤ ᱛᱮᱱ ᱩᱪᱩ ᱦᱚᱲ ᱦᱚᱸ ᱾ ᱛᱚ ᱤᱭᱟᱹ ᱮᱱᱟᱭ ᱛᱮ ᱥᱤᱨᱤᱭᱟᱥ ᱮᱱᱟᱭ ᱛᱚ ᱚᱸᱰᱮ ᱠᱷᱚᱱ ᱦᱟᱥ ᱛᱟᱦᱮᱞᱮ ᱠᱚ ᱤᱫᱤ ᱠᱮᱫᱮᱭᱟ ᱟᱨ, ᱚᱸᱰᱮ ᱢᱟ ᱠᱚᱲᱟ ᱠᱚ ᱛᱟᱦᱮᱸ ᱠᱟᱱ ᱜᱮᱭᱟ ᱚᱞᱨᱮᱰᱤ ᱞᱟᱦᱟ ᱠᱷᱚᱱ ᱩᱱᱠᱩ ᱥᱮᱸᱫᱽᱨᱟ ᱦᱚᱲ, ᱧᱟᱦᱟᱢ ᱧᱩᱦᱩᱢ ᱚᱠᱛᱮ ᱢᱤᱫ ᱜᱷᱟᱲᱤ ᱛᱮᱠᱚ ᱡᱚᱢᱟ ᱜᱚᱫ ᱞᱮᱱᱟ ᱦᱮᱡ ᱮᱱᱟᱠᱚ ᱛᱟᱭᱚᱢ, ᱛᱮ ᱦᱟᱜ-ᱮ ᱵᱩᱰᱤᱭᱟᱹ ᱤᱱᱟ ᱛᱮ ᱰᱟᱝᱜᱨᱟ ᱠᱩᱸᱢᱵᱽᱲᱩ ᱠᱟᱱᱟ ᱠᱤᱱ ᱢᱮᱱ ᱰᱟᱝᱜᱨᱟ ᱠᱩᱸᱢᱵᱽᱲᱩ ᱠᱟᱱᱟ ᱠᱚ ᱢᱮᱱ ᱠᱟᱛᱮᱫ
ᱦᱮᱸ ᱾
ᱛᱟᱭᱚᱢ ᱛᱮ ᱫᱟᱞ ᱫᱚ ᱦᱩᱭᱱᱟ ᱾ ᱫᱟᱞ ᱠᱮᱫ ᱠᱚᱣᱟ ᱠᱚ ᱪᱤᱠᱟᱹ ᱠᱮᱫ ᱠᱚᱣᱟ ᱠᱚ ᱞᱟᱥ ᱨᱮ ᱢᱤᱫ ᱦᱚᱲ ᱫᱚ ᱠᱚ ᱜᱚᱡ ᱦᱚᱪᱚ ᱠᱮᱫᱮ ᱭᱟ ᱾
ᱦᱮᱸ ᱦᱮᱸ ᱦᱮᱸ ᱟᱫᱚ ᱦᱟᱯᱮ ᱤᱧ ᱤᱧ ᱞᱟᱹᱭ ᱞᱟᱹᱭ ᱤᱧ ᱟᱫᱚ ᱛᱟᱦᱚᱞᱮᱻᱻᱻ ᱦᱮᱸ ᱢᱟᱱᱮ ᱤᱱᱟᱹ ᱠᱚ ᱠᱷᱟᱹᱛᱤᱨ ᱜᱮ ᱛᱚ ᱛᱟᱦᱮ ᱞᱮ ᱚᱱᱟ ᱰᱟᱝᱜᱨᱟ ᱠᱷᱚᱱᱟᱜ ᱜᱮ ᱮᱦᱚᱵ ᱮᱱᱟ ᱛᱟᱦᱞᱮ ᱤᱭᱟᱹ ᱫᱚ ᱦᱟᱸ ᱾ ᱟᱪᱪᱷᱟ ᱾
ᱦᱳᱭ ᱦᱳᱭ ᱯᱨᱚᱛᱷᱚᱢ ᱫᱚ ᱚᱱᱟ ᱠᱟᱱ ᱜᱮᱭᱟ ᱢᱟᱱᱮ ᱟᱞᱮ ᱱᱚᱛᱮ ᱟᱹᱰᱤ ᱨᱟᱸᱜᱟᱣ ᱚᱱᱠᱟ ᱮᱥᱠᱚᱨ ᱯᱤᱭᱚ ᱵᱚᱞᱮᱨᱚ ᱪᱮᱫ ᱛᱮᱫ ᱠᱚ ᱪᱚ ᱤᱱᱟᱹ ᱵᱷᱟ ᱠᱟᱛᱮ ᱰᱟᱝᱜᱨᱟ ᱠᱚ ᱠᱩᱢᱵᱽᱲᱩ ᱠᱚᱣᱟ᱾
ᱦᱮᱸ ᱦᱮᱸ ᱟᱫᱚ ᱱᱤᱛᱳᱜ ᱦᱮᱸ ᱦᱩᱸ ᱟᱫᱚ ᱱᱤᱛᱚᱜ ᱫᱚ ᱦᱮ ᱚᱱᱠᱟ ᱫᱚ ᱵᱟᱠᱚ ᱠᱩᱸᱵᱽᱲᱩᱜ ᱠᱟᱱᱟ ᱛᱚ ᱥᱮ ᱠᱩᱸᱵᱲᱩᱜ ᱠᱟᱱ ᱜᱮᱭᱟ ᱠᱚ᱾
ᱰᱟᱝᱜᱨᱟ ᱫᱚ ᱱᱤᱛᱚᱜ ᱫᱚ ᱛᱷᱚᱲᱟ ᱠᱚ ᱪᱷᱤᱨ ᱟᱠᱟᱱᱟ ᱠᱩᱢᱵᱽᱲᱩ ᱟᱨ ᱦᱚᱸ ᱠᱚ ᱠᱩᱳᱢᱵᱽᱲᱩᱜ ᱠᱟᱱ ᱜᱮᱭᱟ᱾ ᱚᱱᱟ ᱰᱟᱝᱨᱟ ᱠᱩᱢᱵᱲᱩ ᱵᱟᱝ ᱪᱟᱵᱟ ᱩᱛᱟᱹᱨᱚᱜ ᱜᱮᱭᱟ᱾ ᱵᱚᱭᱦᱟ ᱟᱞᱮ ᱱᱚᱣᱟ ᱟᱥᱟᱢ ᱨᱮ᱾
ᱦᱮᱸ ᱟᱥᱚᱞ ᱨᱮ ᱵᱮᱯᱟᱨ ᱴᱟᱜ ᱦᱩᱭᱩᱜ ᱠᱟᱱᱟ᱾ ᱱᱤᱡᱮ ᱴᱷᱤᱠ ᱴᱷᱟᱠ ᱫᱚ ᱦᱚᱸ ᱠᱚ ᱦᱩᱭᱩᱜᱼᱟ᱾ ᱢᱟᱱᱮ ᱰᱟᱝᱜᱨᱟ ᱠᱚ᱾ ᱰᱟᱝᱜᱨᱟ ᱠᱚ ᱢᱮᱨᱚᱢ ᱠᱚ ᱢᱤᱦᱩᱹ ᱠᱚ᱾
ᱦᱳᱭ ᱟᱞᱮ ᱥᱟᱱ ᱨᱮ ᱞᱮ ᱫᱚ ᱦᱚ ᱠᱚᱣᱟ ᱞᱟᱹᱴᱷᱩ ᱚᱠᱚᱭ ᱟᱨ ᱟᱥᱤ ᱞᱟᱠᱷ ᱴᱟᱠᱟ ᱰᱮᱨ ᱞᱟᱠᱷ ᱴᱟᱠᱟ ᱚᱱᱠᱟ ᱫᱟᱢ ᱰᱟᱝᱨᱟ ᱠᱚ ᱛᱟᱦᱮᱱᱟ ᱵᱟᱝ ᱩᱱᱠᱩ ᱫᱚ ᱮᱠ ᱜᱚᱲᱟ ᱦᱚᱸ ᱥᱤᱠᱲᱤ ᱢᱚᱴᱟ ᱢᱚᱴᱟ ᱥᱤᱠᱲᱤ ᱛᱮ ᱛᱚᱞ
ᱦᱮᱸ ᱮᱠᱫᱚᱢ ᱦᱮᱸ ᱤᱧ ᱢᱟᱱᱮ ᱢᱟᱱᱮ ᱩᱱᱠᱩ ᱫᱚ ᱰᱟᱝᱨᱟ ᱠᱚ ᱫᱚ ᱢᱟᱱᱮ ᱴᱷᱤᱠ ᱴᱷᱟᱠ ᱛᱮ ᱯᱮ ᱛᱚᱞ ᱠᱟᱠᱚᱣᱟ ᱡᱟᱛᱮ ᱵᱟᱠᱚ ᱞᱟᱲᱟᱜ ᱢᱟ᱾ ᱦᱮᱸ ᱟᱨᱻᱻ ᱟᱨ ᱚᱱᱟ ᱤᱭᱟᱹ ᱡᱟᱦᱟᱸ ᱜᱚᱲᱟ ᱠᱚᱨᱮᱜ ᱮ ᱜᱚᱲᱟ ᱠᱚᱨᱮᱜ ᱜᱮ ᱯᱮ ᱫᱚᱦᱚ ᱠᱟᱠᱚᱣᱟ ᱴᱷᱤᱠᱼᱴᱷᱟᱠ ᱯᱮ ᱛᱚᱞ ᱠᱟᱠᱚᱣᱟ᱾
ᱦᱮᱸ ᱜᱚᱲᱟ ᱠᱚᱨᱮᱜ ᱜᱮ ᱛᱷᱚᱲᱟ ᱥᱮᱯᱴᱤ ᱧᱚᱜ ᱞᱮ ᱫᱚ ᱦᱚ ᱠᱚᱣᱟ ᱜᱚᱲᱟ ᱠᱚᱨᱮ ᱠᱷᱚᱱ ᱦᱚᱸᱠᱚ ᱠᱩᱢᱵᱲᱩᱜ ᱜᱮᱭᱟ᱾ ᱟᱫᱚ ᱚᱱᱮ ᱱᱤᱡᱮ ᱛᱮ ᱱᱤᱡᱮ ᱥᱟᱸᱣ ᱥᱮᱯᱴᱤ ᱧᱚᱜ ᱛᱟᱦᱮᱱ ᱢᱮ᱾ ᱪᱮᱛᱟᱱ ᱛᱟᱦᱮᱱᱟ ᱚᱲᱟᱜ ᱠᱚ ᱨᱮ ᱦᱮ ᱟᱹᱰᱤ ᱚᱠᱚᱭ ᱫᱚ ᱵᱟᱝ ᱠᱩᱢᱸᱵᱲᱩ ᱫᱚ ᱱᱟᱜ ᱚᱠᱟ ᱠᱚ ᱨᱮ ᱪᱚ ᱦᱟᱸᱰᱮ ᱱᱟᱰᱮ ᱠᱩᱢᱵᱲᱩᱼᱭᱟ ᱟᱨᱠᱤ
ᱦᱮᱸ ᱟᱫᱚ ᱛᱟᱦᱚᱞᱮ ᱤᱭᱟᱹ ᱦᱩᱸ ᱟᱢ ᱜᱮ ᱦᱮᱸ
ᱪᱤᱠᱟᱛᱮ ᱱᱤᱛ ᱫᱷᱟᱹᱵᱤᱡ ᱦᱚᱸ ᱠᱩᱢᱵᱲᱩ ᱥᱟᱵ ᱵᱟᱝ ᱦᱩᱭ ᱠᱟᱱᱟ᱾
ᱦᱮᱸ ᱟᱫᱚ ᱤᱧ ᱞᱟᱹᱭ ᱟᱢ ᱤᱧ ᱞᱟᱹᱭ ᱟᱢ ᱜᱮ ᱟᱞᱮ ᱥᱮᱫ ᱦᱚᱸ ᱪᱮᱫᱠᱟ ᱱᱚᱝᱠᱟ ᱦᱩᱭ ᱞᱮᱱᱟ᱾ ᱵᱮᱯᱟᱨᱴᱟᱜ ᱦᱩᱭᱩᱜ ᱠᱟᱱᱟ᱾ ᱱᱚᱝᱠᱟᱜᱮ ᱟᱞᱮ ᱥᱮᱫ ᱦᱚᱸ ᱟᱞᱮ ᱥᱮᱫ ᱦᱚᱸ ᱚᱱᱠᱟ ᱠᱩᱢᱵᱲᱩ ᱠᱩᱢᱵᱲᱩ ᱠᱚ ᱞᱟᱹᱭ ᱮᱫ ᱛᱟᱦᱮᱱᱟ᱾ ᱴᱷᱤᱠ ᱜᱮᱭᱟ ᱟᱫᱚ ᱚᱱᱠᱟ ᱰᱟᱝᱨᱤ ᱠᱚ ᱠᱩᱢᱵᱲᱩ ᱠᱟᱱ ᱛᱟᱦᱮᱱᱟᱠᱚ ᱵᱩᱡᱷᱟᱣ ᱟᱫᱚ ᱟᱞᱮ ᱫᱚ ᱪᱤᱠᱟᱹ ᱠᱮᱫᱟᱞᱮ ᱛᱟᱦᱚᱞᱮ ᱚᱱᱟ ᱟᱹᱛᱩ ᱨᱮᱞᱮ ᱜᱚᱴᱟ ᱠᱮᱫᱟ ᱡᱮ ᱚᱱᱟ ᱟᱛᱳᱨᱮᱱ ᱠᱚᱲᱟ ᱠᱚ ᱛᱮ ᱟᱞᱮ ᱢᱤᱫᱴᱟᱝ ᱫᱩᱯᱲᱩᱯ ᱞᱮ ᱫᱚᱦᱚ ᱠᱮᱫᱟ ᱦᱮᱸ
ᱦᱳᱭ ᱦᱳᱭ
ᱱᱚᱝᱠᱟ ᱛᱟᱞᱦᱮ ᱰᱟᱝᱨᱟ ᱠᱚ ᱠᱩᱢᱵᱲᱩᱜ ᱠᱟᱱᱟ ᱛᱟᱞᱦᱮ ᱪᱮᱫ ᱪᱤᱠᱟᱹᱭ ᱦᱩᱭᱩᱜᱼᱟ ᱛᱟᱞᱦᱮ ᱵᱮᱯᱟᱨᱴᱟᱜ ᱦᱩᱭᱩᱜ ᱠᱟᱱᱟ ᱟᱸ ᱟᱛᱩ ᱨᱮᱱ ᱵᱟᱨ ᱯᱮ ᱦᱚᱲ ᱠᱟᱛᱮᱜ ᱤᱭᱟᱹ ᱟᱛᱩ ᱨᱮᱠᱚ ᱫᱟᱬᱟᱱᱟᱠᱚ ᱧᱤᱫᱟᱹ, ᱦᱮᱸ᱾ ᱢᱟᱱᱮ ᱰᱤᱯ, ᱡᱟᱦᱟᱸ ᱫᱚ ᱦᱳᱭᱳᱜ ᱠᱟᱱᱟ ᱫᱟᱲᱟᱱᱟ ᱠᱚ ᱢᱟᱱᱮ ᱚᱸᱰᱮ ᱠᱚ ᱵᱟᱠᱚ ᱡᱟᱹᱯᱤᱫᱟ ᱩᱱᱠᱩ ᱫᱚ ᱧᱮᱞᱟᱠᱚ ᱡᱮ ᱮᱸ ᱚᱥᱩᱵᱤᱫᱟ ᱵᱟᱝ ᱦᱩᱭᱩᱜ ᱢᱟ ᱰᱟᱝᱨᱟ ᱡᱟᱛᱮ ᱵᱟᱝᱠᱚ ᱠᱩᱢᱵᱲᱩᱜ ᱢᱟ ᱦᱮᱸ᱾ ᱛᱤᱦᱤᱧ ᱛᱦᱤᱧ ᱥᱟᱵ ᱢᱮ ᱛᱦᱤᱧ ᱯᱩᱱ ᱦᱚᱲ ᱠᱚ ᱤᱭᱟᱹ ᱠᱮᱫᱟ᱾ ᱮᱸᱻ ᱟᱨᱦᱚᱸ ᱜᱟᱯᱟ ᱫᱚ ᱟᱨ ᱟᱨ ᱯᱩᱱ ᱦᱚᱲ ᱢᱟᱱᱮ ᱚᱲᱟᱜ ᱚᱲᱟᱜ᱾ ᱢᱤᱢᱤᱫᱴᱟᱝ ᱚᱲᱟᱜ ᱚᱲᱟᱜ ᱢᱤᱢᱤ ᱢᱤᱫ ᱦᱚᱲ ᱠᱟᱛᱮᱜ ᱠᱚ ᱛᱟᱦᱮᱱᱟᱠᱚ ᱦᱮᱸ᱾ ᱚᱱᱟᱜᱮ᱾ ᱟᱫᱚ ᱚᱱᱠᱟ ᱛᱟᱞᱦᱮ ᱦᱮᱸ᱾ ᱡᱚᱛᱚ ᱦᱚᱲᱻ ᱟᱹᱛᱩ ᱨᱮᱭᱟᱜ ᱠᱟᱱᱟ ᱱᱤᱭᱟᱹ ᱫᱚ᱾ ᱡᱮᱦᱮᱛᱩ ᱟᱹᱛᱩ ᱨᱮᱭᱟᱜ ᱜᱷᱚᱴᱚᱱᱟ ᱠᱟᱱᱟ, ᱟᱫᱚ ᱚᱱᱟ ᱠᱷᱟᱹᱛᱤᱨ ᱡᱚᱛᱚ ᱦᱚᱲ ᱜᱮ ᱛᱟᱞᱦᱮ ᱥᱟᱢᱤᱞ ᱠᱚ ᱛᱟᱦᱮᱱᱟ ᱟᱨ ᱡᱚᱛᱚ ᱦᱚᱲ ᱜᱮ ᱚᱱᱠᱟ ᱠᱚ ᱠᱚᱨᱟᱣᱟᱠᱚ ᱫᱤᱱᱟᱹᱢ ᱦᱤᱞᱳᱜ ᱨᱩᱴᱤᱱ ᱞᱮᱠᱟ ᱦᱤᱥᱟᱹᱵ ᱛᱮ᱾
ᱦᱩᱸ᱾
ᱟᱫᱚ ᱚᱱᱠᱟ ᱚᱱᱠᱟ ᱡᱩᱫᱤ ᱠᱚᱨᱟᱣ ᱞᱮᱠᱷᱟᱱ ᱫᱚ ᱵᱟᱠᱚ ᱤᱭᱟᱹᱜᱼᱟ, ᱢᱟᱱᱮ ᱵᱟᱠᱚ ᱤᱫᱤ ᱫᱟᱲᱮ ᱛᱟᱵᱚᱱᱟ ᱚᱲᱟᱜ ᱠᱷᱚᱡ ᱟᱵᱚᱨᱮᱱ᱾ ᱟᱨ ᱡᱩᱫᱤ ᱚᱱᱠᱟ ᱟᱨ ᱡᱩᱫᱤ ᱢᱚᱱᱮᱭᱟᱵᱚ ᱦᱮᱸᱻ ᱤᱧ ᱫᱚ ᱯᱤᱰᱟᱹ ᱨᱤᱧ ᱜᱤᱛᱤᱡᱼᱟ ᱚᱱᱠᱟ ᱫᱚ ᱵᱟᱝ ᱵᱟᱝ ᱢᱟᱱᱮ ᱱᱚᱝᱠᱟ ᱞᱮᱠᱷᱟᱡ ᱜᱮ ᱵᱷᱟᱜᱮᱼᱟ, ᱢᱟᱱᱮ ᱟᱛᱳ ᱨᱮᱱ ᱠᱚᱲᱟ ᱠᱚ ᱥᱮ ᱜᱚᱞᱯᱷᱚ ᱠᱟᱛᱮᱜ᱾ ᱜᱟᱯᱟᱞᱢᱟᱨᱟᱣ ᱠᱟᱛᱮᱜ ᱱᱚᱝᱠᱟ ᱰᱤᱭᱩᱴᱤ ᱭᱟᱛᱮ ᱵᱷᱟᱹᱜᱤᱭᱟ, ᱦᱮᱸ ᱥᱮ᱾ ᱦᱮᱸ ᱥᱮ ᱵᱟᱝ᱾
ᱦᱳᱭ ᱦᱳᱭ ᱦᱳᱭ᱾
ᱦᱩᱸ᱾ ᱛᱟᱦᱞᱮ ᱠᱷᱟᱱ ᱫᱚ ᱟᱹᱰᱤ ᱵᱷᱟᱹᱜᱤᱜᱼᱟ᱾
ᱮ ᱢᱟᱱᱮ ᱯᱟᱹᱛ ᱦᱩᱭᱩᱜᱼᱟ᱾ ᱚᱱᱟ ᱠᱩᱢᱵᱲᱩ ᱮᱱᱛᱮᱫ ᱴᱤᱠᱟᱹᱭᱟ ᱠᱚ ᱰᱷᱤ ᱪᱮᱵᱟ ᱮᱱᱟᱹᱠᱷᱟᱡ ᱥᱮ ᱟᱹᱰᱤ ᱚᱠᱚᱡ ᱠᱩᱸᱵᱽᱲᱩ ᱠᱩᱸᱢᱲᱩ ᱠᱟᱛᱷᱟ ᱟᱸᱡᱚᱢ ᱞᱮᱱᱠᱷᱟᱱ ᱟᱰᱮᱯᱟᱥᱮ ᱠᱚᱨᱮ᱾ ᱛᱚ
ᱦᱩᱸ᱾
ᱯᱮ ᱚᱱᱠᱟᱜᱮ ᱴᱚᱞᱟ ᱨᱮ᱾ ᱢᱤᱴᱤᱱ ᱵᱮᱥᱤ ᱤᱭᱟᱹᱞᱮ ᱫᱚᱦᱚᱭ ᱴᱩᱴᱩ ᱨᱮᱭᱟᱜ ᱞᱮ ᱤᱭᱟᱹᱭᱟ᱾ ᱵᱚᱞᱮ ᱜᱨᱩᱯ ᱥᱤᱥᱴᱤᱝ ᱛᱮ ᱴᱚᱞᱟ ᱨᱮ ᱡᱩᱫᱤ ᱯᱚᱧᱪᱟᱥ ᱜᱷᱟᱨᱚᱸᱡᱽ ᱢᱮᱱᱟᱜ ᱠᱚ ᱠᱷᱟᱡ ᱛᱚᱵᱮ ᱫᱚᱥ ᱡᱚᱱ ᱠᱟᱛᱮᱫ᱾ ᱢᱤᱫ ᱧᱤᱫᱟᱹ ᱫᱚᱥ ᱡᱚᱱ ᱠᱟᱛᱮᱫ ᱥᱮ ᱯᱚᱱᱨᱚ ᱡᱚᱱ ᱠᱟᱛᱮ ᱜᱨᱩᱯ ᱞᱮ ᱵᱮᱱᱟᱣᱟ᱾ ᱯᱮ ᱜᱨᱩᱯ ᱜᱟᱱ ᱦᱩᱭ ᱫᱟᱲᱮᱭᱟᱜᱼᱟ᱾ ᱢᱤᱫ ᱫᱤᱱ ᱛᱤ ᱢᱤᱫ ᱫᱤᱱ ᱪᱷᱩᱴᱤ ᱠᱮᱫᱟ ᱢᱤᱫᱴᱟᱹᱜ ᱜᱨᱩᱯ ᱟᱨ ᱩᱱᱠᱩ ᱫᱚ ᱟᱨ ᱦᱟᱸᱜ ᱚᱠᱟ ᱦᱤᱞᱚᱜ ᱯᱟᱲᱦᱟᱜ ᱠᱟᱱ ᱛᱟᱠᱚᱣᱟ ᱨᱚᱴᱮᱥᱚᱱ ᱞᱮᱠᱟ ᱛᱮ᱾ ᱦᱮᱸ, ᱚᱱᱠᱟ ᱦᱚᱸ ᱦᱩᱭᱩᱜᱼᱟ᱾ ᱡᱮᱞᱮᱠᱟ ᱟᱞᱮ ᱫᱚ ᱛᱷᱚᱲᱟ ᱠᱚᱢ ᱧᱚᱜ ᱜᱮᱭᱟᱞᱮ ᱟᱞᱮ ᱫᱚ ᱛᱤᱨᱤᱥ ᱜᱷᱟᱨᱚᱸᱡᱽ ᱜᱮᱭᱟᱞᱮ ᱟᱹᱛᱩ ᱨᱮ᱾
ᱦᱩᱸ ᱦᱩᱸ᱾ ᱦᱮᱸ ᱚᱱᱠᱟᱜᱮ ᱠᱚᱨᱟ ᱫᱚ ᱫᱚᱨᱠᱟᱨᱟ᱾ ᱩᱸ᱾ ᱟᱨ ᱩᱱᱠᱩ ᱥᱚᱵ ᱟᱯᱮ ᱥᱮᱫ ᱡᱮᱜᱟ ᱡᱚᱜ ᱠᱟᱱ ᱢᱮᱱᱟᱜᱼᱟ ᱡᱮᱜᱟ ᱩᱞᱠᱩ?
ᱦᱟᱸ, ᱩᱞ ᱫᱚ ᱱᱟᱜ ᱜᱮᱭᱟ ᱦᱟᱯᱮ᱾ ᱪᱮᱫ ᱠᱚ ᱢᱮᱱᱟ, ᱚᱱᱠᱟ ᱢᱟᱞᱫᱷᱚ ᱩᱞ ᱫᱚ ᱵᱟᱝ ᱜᱮ ᱱᱚᱛᱮ ᱫᱚ᱾ ᱢᱟᱱᱮ ᱚᱱᱟ ᱩᱞ ᱠᱚ ᱜᱮ ᱮᱱᱛᱮᱫ᱾ ᱚᱞᱚᱜ ᱠᱟᱱᱟ ᱦᱮᱸ᱾ ᱞᱟᱹᱴᱩ ᱩᱞ ᱫᱚ ᱵᱟᱝ᱾
ᱥᱮ ᱦᱮᱡ ᱵᱟᱲᱟᱣ ᱜᱮᱭᱟᱢ? ᱦᱮᱡ ᱵᱟᱲᱟᱣ ᱟᱠᱟᱱ ᱜᱮᱭᱟᱢ ᱥᱮ ᱟᱞᱮ ᱥᱮᱫ ᱢᱟᱞᱫᱟ ᱥᱮ
ᱟᱯ ᱢᱟᱞᱫᱟ ᱦᱮᱸ ᱚᱱᱟ ᱠᱷᱚᱫᱟ ᱢᱟᱱᱮ ᱪᱮᱫ ᱞᱮᱠᱟᱧ ᱢᱮᱱ ᱠᱮᱭᱟ ᱤᱧ ᱫᱚ ᱚᱵᱚᱥᱛᱟᱵᱟᱥ
ᱦᱮᱸ᱾
ᱚᱱᱟ ᱠᱚ ᱜᱚᱴᱟ ᱵᱟᱜ ᱟ ᱢᱟᱱᱮ ᱵᱟᱜ ᱵᱟᱨᱦᱮ ᱫᱤᱥᱚᱢ ᱫᱟᱬᱟᱱ ᱠᱟᱱᱟ ᱛᱚ᱾ ᱢᱟᱱᱮ ᱛᱟᱦᱮᱱ ᱵᱟᱦᱨᱮ ᱨᱮ ᱛᱟᱦᱮᱱ ᱠᱟᱱᱟ ᱛᱷᱚ ᱠᱟᱛᱮ ᱨᱮ
ᱦᱮᱸ
ᱨᱮᱞ ᱜᱟᱹᱰᱤ ᱠᱚ ᱠᱟᱱᱜᱮᱭᱟ ᱟᱨᱠᱤ
ᱚ ᱚ ᱟᱪᱪᱷᱟ ᱢᱟᱱᱮ